ᱦᱮᱞᱳ
ᱦᱮᱸ ᱦᱮᱞᱳ ᱡᱚᱦᱟᱨ ᱜᱮ ᱜᱚᱢᱠᱮ
ᱦᱮᱸ ᱜᱚᱢᱠᱮ ᱡᱚᱦᱟᱨ ᱜᱮ ᱟᱲᱟᱝ ᱠᱚ ᱱᱟᱯᱟᱭ ᱜᱮ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱ ᱜᱮᱭᱟ᱾ ᱟᱫᱚ ᱱᱚᱣᱟᱧ ᱩᱭᱦᱟᱹᱨ ᱞᱮᱫᱟ ᱤᱧ ᱫᱚ ᱱᱚᱣᱟ ᱤᱫᱤ ᱠᱟᱛᱮ ᱞᱝ ᱨᱚᱯᱚᱲᱟ᱾ ᱡᱟᱦᱟᱸ ᱟᱵᱚᱣᱟᱜ ᱥᱮᱨᱣᱟ ᱨᱮ ᱢᱮᱱᱟᱜᱼᱟ ᱞᱚᱴᱟ ᱫᱟᱜ ᱦᱮᱸᱥᱮ᱾ ᱮᱸ ᱞᱚᱴᱟ ᱫᱟᱜ ᱤᱫᱤ ᱠᱟᱛᱮᱜ ᱟᱢ ᱛᱤᱱᱟᱹᱜ ᱜᱟᱱᱮᱢ ᱵᱟᱲᱟᱭ ᱛᱟᱞᱟᱝᱟ᱾
ᱚᱠᱟᱴᱟᱜ ᱨᱮ ᱵᱚᱞᱮ ᱨᱚᱴ ᱞᱚᱴᱟ ᱫᱟᱜ ᱢᱮᱱᱟᱜᱼᱟ ᱚᱱᱟ ᱯᱮᱲᱟ ᱠᱚ ᱡᱮᱭᱥᱮ ᱯᱮᱲᱟ ᱯᱨᱚᱵᱷᱩ ᱠᱚ ᱡᱚᱠᱷᱚᱱ ᱠᱚ ᱦᱤᱡᱩᱜᱼᱟ ᱛᱚᱠᱷᱚᱱ ᱦᱚᱸ ᱞᱚᱴᱟ ᱫᱟᱜ ᱠᱚ ᱮᱢᱟᱣᱟᱠᱚ ᱜᱮᱭᱟ᱾ ᱟᱨ ᱞᱚᱴᱟ ᱫᱟᱜ ᱢᱟᱛ ᱟᱭᱢᱟ ᱨᱚᱠᱚᱢ ᱨᱮᱠᱚ ᱵᱮᱣᱦᱟᱨ ᱜᱮᱭᱟ ᱟᱫᱚ ᱚᱠᱟᱴᱟᱜ ᱨᱮᱭᱟᱜ ᱞᱚᱴᱟ ᱫᱟᱜ ᱥᱮ ᱡᱚᱛᱚ ᱨᱮᱭᱟᱜ ᱜᱮ᱾
ᱟᱪᱪᱷᱟ ᱟᱪᱪᱷᱟ ᱟᱫᱚ ᱞᱚᱴᱟ ᱫᱟᱜ ᱫᱚ ᱦᱟᱸᱜ ᱱᱚᱣᱟ ᱡᱟᱦᱟᱸ ᱩᱭᱦᱟᱹᱨᱚᱜ ᱠᱟᱱᱟ ᱱᱚᱣᱟ ᱞᱚᱴᱟᱵ ᱦᱮᱸ ᱞᱚᱴᱟ ᱫᱟᱜ ᱫᱚ ᱡᱟᱦᱟᱸ ᱫᱚ ᱟᱵᱚ ᱢᱤᱫ ᱢᱤᱫ ᱦᱤᱥᱟᱹᱵ ᱛᱮᱫ ᱵᱚᱱ ᱞᱟᱹᱭᱟ ᱱᱚᱣᱟ ᱫᱚ ᱥᱟᱹᱜᱩᱱ ᱟᱱᱟᱜ ᱠᱟᱱᱟ ᱦᱮᱸᱥᱮ᱾
ᱦᱮᱸ
ᱟᱨ ᱥᱟᱹᱜᱩᱱ ᱟᱱᱟᱜ ᱠᱟᱱᱟ ᱟᱨ ᱱᱚᱣᱟ ᱫᱚ ᱢᱤᱫᱴᱮᱱ ᱫᱷᱚᱨᱚᱢ ᱠᱟᱹᱢᱤ ᱨᱮᱵᱚᱱ ᱞᱟᱜᱟᱣ ᱮᱫᱟ ᱡᱮᱢᱚᱱ ᱯᱳᱭᱞᱳ ᱠᱷᱚᱱᱟᱜ ᱡᱩᱫᱤᱢ ᱧᱮᱞᱟ ᱛᱟᱦᱚᱞᱮ ᱱᱚᱣᱟ ᱟᱵᱚ ᱮᱛᱚᱦᱚᱵ ᱫᱚ ᱦᱮᱸ ᱧᱮᱞ ᱟᱵᱚ ᱡᱩᱫᱤ ᱯᱮᱲᱟ ᱠᱚ ᱯᱟᱹᱲᱦᱟᱹ ᱠᱚ ᱦᱤᱡᱩᱜᱼᱟ᱾ ᱱᱚᱣᱟ ᱮᱢᱱᱤ ᱡᱟᱦᱟᱸ ᱡᱟᱦᱟᱸ ᱥᱟᱹᱜᱟᱹᱭ ᱯᱮᱲᱟ ᱵᱚ ᱡᱚᱠᱷᱚᱱ ᱠᱚ ᱦᱤᱡᱩᱜᱼᱟ᱾ ᱛᱚᱠᱷᱚᱱ ᱦᱚᱸ ᱩᱱ ᱞᱚᱴᱟ ᱫᱟᱜ ᱵᱚᱱ ᱥᱩᱨ ᱟᱠᱚ ᱠᱟᱱᱟ ᱦᱮᱸ ᱥᱮ᱾ ᱦᱮᱸ ᱯᱳᱭᱞᱳ ᱚᱲᱟᱜ ᱠᱷᱚᱱᱟᱜ ᱵᱚᱱ ᱚᱱᱟᱵᱚᱱ ᱮ ᱛᱟᱝ ᱩᱰᱩᱝ ᱠᱟᱛᱮ ᱡᱟᱦᱟᱸ ᱫᱟᱜ ᱛᱟᱦᱮᱱᱟ ᱵᱷᱤᱛᱨᱤ ᱨᱮ ᱴᱷᱤᱞᱤᱨ ᱨᱮ ᱚᱱᱟ ᱠᱷᱚᱱᱟᱜ ᱛᱟᱝ ᱩᱰᱩᱝ ᱠᱟᱛᱮᱜ ᱟᱭᱳ ᱦᱚᱲ ᱠᱚ ᱚᱱᱟ ᱟᱫᱚ ᱯᱳᱭᱞᱳ ᱫᱚ ᱯᱮᱲᱟ ᱠᱚ ᱯᱟᱨᱠᱚᱢ ᱨᱮᱠᱚ ᱵᱤᱞ ᱠᱚᱣᱟ ᱤᱱᱟᱹ ᱛᱟᱭᱱᱚᱢ ᱟᱫᱚ ᱞᱚᱴᱟ ᱫᱟᱜ ᱠᱚ ᱥᱩᱨ ᱟᱠᱚᱣᱟ ᱟᱫᱚ ᱜᱚᱰ ᱡᱚᱦᱟᱨ ᱠᱚ ᱦᱩᱭᱩᱜᱼᱟ ᱥᱟᱹᱜᱟᱹᱭ ᱡᱟᱹᱱᱤᱡ ᱦᱮᱸᱥᱮ᱾
ᱦᱮᱸ ᱾
ᱟᱫᱚ ᱵᱩᱜᱤ ᱵᱟᱹᱲᱤᱡ ᱠᱚ ᱠᱩᱞᱤ ᱠᱚᱣᱟ ᱚᱠᱟ ᱠᱷᱚᱱᱟᱜ ᱮᱢ ᱦᱮᱡ ᱮᱱᱟ ᱛᱤᱨᱮᱢ ᱩᱰᱩᱝ ᱟᱠᱟᱱᱟ ᱚᱲᱟᱜ ᱠᱷᱚᱱᱟᱜ ᱱᱟᱯᱟᱭ ᱜᱮᱭᱟ ᱯᱮ ᱥᱮ ᱵᱟᱝᱟ, ᱪᱮᱫᱠᱟ ᱠᱷᱚᱵᱚᱨ ᱦᱚᱸᱜᱼᱚ ᱱᱚᱝᱠᱟ ᱠᱚ ᱠᱩᱞᱤ ᱵᱟᱲᱟ ᱠᱚᱣᱟ ᱾ ᱟᱨ ᱡᱟᱦᱟᱸ ᱟᱨᱚ ᱦᱮᱸ ᱟᱨ ᱡᱟᱦᱟᱸᱭ ᱱᱟᱣᱟ ᱥᱟᱹᱜᱩᱱ ᱯᱮᱲᱟ ᱠᱟᱱᱟ ᱠᱚ ᱦᱮᱸᱥᱮ ᱥᱟᱹᱜᱩᱱ ᱯᱮᱲᱟ ᱦᱚᱸ ᱩᱱᱠᱩ ᱫᱚ ᱟᱫᱚ ᱮᱸ ᱡᱚᱠᱷᱚᱱ ᱥᱟᱹᱜᱩᱱ ᱯᱮᱲᱟ ᱫᱚ ᱢᱟᱱᱮ ᱟᱹᱰᱤ ᱜᱟᱱ ᱠᱚ ᱠᱚ ᱦᱤᱡᱩᱜᱼᱟ ᱛᱚ ᱡᱟᱦᱟᱸ ᱵᱟᱹᱦᱩ ᱵᱟᱦᱟ ᱧᱮᱞ ᱥᱮ ᱵᱟᱹᱦᱩ ᱧᱮᱞ ᱠᱚ ᱪᱟᱞᱟᱜᱼᱟ ᱦᱮᱸᱥᱮ ᱛᱚᱠᱷᱚᱱ ᱫᱚ ᱟᱹᱰᱤ ᱜᱟᱱ ᱠᱚ ᱛᱟᱦᱮᱱᱟ ᱟᱫᱚ ᱚᱸᱰᱮ ᱦᱚᱸ ᱚᱱᱠᱟ ᱜᱮ ᱞᱚᱴᱟ ᱫᱟᱜ ᱠᱚ ᱩᱰᱩᱝ ᱟᱠᱚᱣᱟ ᱥᱮᱯᱮᱧ ᱠᱟᱛᱮᱫ ᱜᱮ ᱟᱫᱚ ᱚᱸᱰᱮ ᱫᱚ ᱩᱱᱠᱩ ᱫᱚ ᱵᱟᱠᱚ ᱠᱩᱞᱤ ᱠᱚᱣᱟ ᱩᱱᱫᱚ ᱦᱟᱸᱜ ᱵᱟᱠᱚ ᱨᱚᱯᱚᱲᱟ ᱩᱱᱫᱚ, ᱞᱚᱴᱟ ᱫᱟᱜ ᱫᱚᱠᱚ ᱥᱩᱨ ᱟᱠᱚᱣᱟ ᱜᱚᱰ ᱫᱚᱠᱚ ᱜᱚᱰ ᱡᱚᱦᱟᱨ ᱟᱠᱚᱣᱟ ᱟᱫᱚ ᱮᱸ ᱚᱝᱠᱟ ᱜᱮ ᱜᱚᱰ ᱡᱚᱦᱟᱨ ᱵᱚᱞᱚ ᱵᱚ ᱵᱟᱭᱟᱠᱚ ᱟᱫᱚ ᱚᱸᱰᱮ ᱫᱚ ᱨᱚᱯᱚᱲ ᱫᱚ ᱦᱟᱸᱜ ᱵᱟᱝ ᱦᱩᱭᱩᱜᱼᱟ ᱠᱷᱟᱹᱞᱤ ᱟᱫᱚ ᱤᱱᱟᱹ ᱯᱚᱨᱮ ᱮᱸᱞ ᱜᱚᱴ ᱠᱮᱫᱟ ᱠᱚ ᱯᱟᱹᱭᱞᱟᱹ ᱟᱭᱚ ᱦᱚᱲ ᱠᱚ ᱚᱱᱟ ᱚᱲᱟᱜ ᱨᱮᱱ ᱛᱟᱯᱚᱨᱮ ᱤᱱᱟᱹ ᱯᱚᱨᱮ ᱡᱟᱦᱟᱸ ᱞᱟᱹᱜᱤᱫ ᱠᱚ ᱦᱮᱡ ᱟᱠᱟᱱᱟ ᱟᱫᱚ ᱩᱱᱤ ᱠᱩᱲᱤ ᱜᱤᱫᱽᱨᱟᱹ ᱦᱟᱸᱜ ᱠᱚ ᱩᱰᱩᱝᱮᱭᱟ ᱦᱟᱸᱜ ᱦᱮᱸ ᱥᱮ ᱩᱱᱤ ᱦᱚᱸ ᱜᱚᱴᱟᱭ ᱡᱟᱦᱟᱸ ᱫᱚ ᱜᱟᱱᱚᱜ ᱥᱟᱹᱜᱟᱹᱭᱟᱱ ᱠᱚ ᱡᱷᱤ ᱠᱚ ᱦᱮᱸᱥᱮ ᱛᱟᱯᱚᱨᱮ ᱚᱱᱠᱟᱱ ᱦᱤᱞᱤ ᱠᱚᱠᱚ ᱛᱟᱦᱮᱱ ᱠᱷᱟᱱ ᱩᱱᱤ ᱠᱚ ᱜᱚᱲᱚᱣᱟᱭᱟ ᱜᱚᱴ ᱟᱫᱚ ᱠᱚ ᱜᱚᱴᱟ ᱩᱱᱠᱟ ᱠᱚ ᱧᱮᱞ ᱵᱟᱲᱟ ᱠᱮᱫᱤᱭᱟ ᱨᱚᱯᱚᱲᱟ ᱱᱚᱣᱟ ᱢᱤᱫᱴᱮᱱ ᱞᱚᱴᱟ ᱫᱟᱜ ᱦᱮᱸᱥᱮ ᱱᱚᱣᱟ ᱨᱮᱱᱟᱜ ᱵᱮᱵᱚᱦᱟᱨ ᱧᱮᱞᱚᱜ ᱠᱟᱱᱟ ᱱᱚᱝᱠᱟ ᱾ ᱟᱨ ᱦᱩᱭᱩᱜ ᱠᱟᱱᱟ ᱟᱵᱚ ᱵᱚᱸᱜᱟ ᱵᱩᱨᱩ ᱠᱷᱮᱛᱨᱮ ᱢᱟᱦᱟᱸᱜ ᱛᱚ ᱮᱸ ᱵᱚᱱ ᱵᱮᱵᱚᱦᱟᱨᱮᱫ ᱜᱮᱭᱟ ᱡᱮᱢᱚᱱ ᱯᱮ ᱢᱟᱜᱽ ᱠᱷᱚᱱᱟᱜ ᱮᱛᱚᱦᱚᱵ ᱠᱟᱛᱮᱫ ᱡᱟᱦᱟᱸ ᱩᱸ ᱵᱚᱸᱜᱟ ᱵᱩᱨᱩ ᱠᱚ ᱢᱮᱱᱟᱜ ᱟᱠᱟᱫᱟ ᱪᱟᱸᱫᱳ ᱯᱤᱪᱷᱟᱹ ᱚᱱᱟᱨᱮ ᱵᱚ ᱵᱚᱸᱜᱚ ᱵᱚᱸᱜᱟ ᱵᱩᱨᱩᱭᱮᱫᱟ ᱦᱟᱸᱜ ᱥᱮ ᱚᱱᱟ ᱫᱟᱜ ᱛᱮᱜᱮ ᱟᱵᱚ ᱵᱚᱱ ᱮᱸ ᱜᱮᱡ ᱜᱩᱨᱤᱡ ᱮᱫᱟ ᱦᱮᱸᱥᱮ ᱱᱟᱭᱠᱮ ᱵᱟᱵᱟ ᱜᱮᱡ ᱜᱩᱨᱤᱡᱟ ᱚᱱᱟ ᱛᱮᱜᱮ, ᱚᱱᱟᱨᱮ ᱧᱮᱞᱚᱜ ᱠᱟᱱᱟ ᱵᱚᱸᱜᱟ ᱵᱩᱨᱩ ᱠᱷᱮᱛᱨᱮ ᱨᱮ ᱾
ᱦᱮᱸ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱟᱨ ᱟᱞᱮ ᱥᱮᱫ ᱡᱚᱠᱷᱚᱮᱢ ᱧᱮᱞᱟ ᱛᱚ ᱱᱚᱣᱟ ᱠᱚ ᱠᱚᱠᱚᱢ ᱞᱟᱹᱭ ᱠᱮᱫ ᱡᱚᱛ ᱡᱚᱛᱚᱣᱟᱜ ᱜᱮ ᱦᱩᱭᱩᱜ ᱠᱟᱱᱟ ᱢᱮᱱᱠᱮᱭᱟᱢ ᱟ ᱵᱚᱸᱜᱟ ᱵᱩᱨᱩ ᱜᱮᱡ ᱜᱮᱡ ᱜᱩᱨᱤᱡ ᱱᱚᱣᱟ ᱠᱚᱨᱮ ᱦᱚᱸ ᱞᱚᱴᱟ ᱫᱟᱜ ᱠᱚ ᱮᱢᱟᱣ ᱠᱚ ᱠᱟᱱ ᱜᱮᱭᱟ ᱟᱨ ᱯᱮᱲᱟ ᱯᱨᱚᱵᱩ ᱠᱚ ᱡᱚᱠᱷᱚᱱ ᱠᱚ ᱦᱤᱡᱩᱜ ᱦᱤᱡᱩᱜᱼᱟ ᱚᱱᱟ ᱦᱚᱸ ᱡᱚᱛᱚ ᱞᱚᱴᱟ ᱫᱟᱜ ᱠᱚ ᱟᱹᱰᱤ ᱱᱟᱯᱟᱭ ᱞᱟᱦᱟ ᱨᱮᱠᱚ ᱛᱟᱝ ᱟᱠᱚᱣᱟ ᱟᱨ ᱱᱚᱣᱟ ᱠᱚᱫᱚ ᱟᱹᱰᱤ ᱢᱚᱸᱡᱽ ᱜᱮᱭᱟ ᱵᱚᱞᱮ ᱡᱟᱦᱟᱸᱭ ᱪᱮᱫ ᱞᱮᱠᱟᱭ ᱦᱮᱡ ᱠᱟᱱᱟ ᱵᱟᱭ ᱦᱮᱡ ᱠᱟᱱᱟ ᱯᱟᱥᱮᱜ ᱫᱟᱜ ᱠᱚ ᱛᱮᱛᱟᱝ ᱞᱟᱦᱟᱣ ᱠᱟᱹᱫᱮ ᱟᱫᱚ ᱚᱱᱟ ᱠᱟᱠᱷᱟ
ᱦᱳᱭ ᱾
ᱵᱚᱞᱮ ᱡᱮ ᱡᱟᱦᱟᱸᱭ ᱜᱮ ᱡᱟᱦᱟᱸᱭ ᱥᱮᱫ ᱫᱟᱜ ᱛᱮᱛᱟᱝ ᱮᱭᱟ ᱛᱚ ᱛᱚ ᱚᱱᱟ ᱠᱟᱠᱷᱟᱱ ᱛᱮ ᱫᱟᱜ ᱠᱚ ᱮᱢᱟ ᱠᱚᱣᱟ ᱟᱫᱚ ᱦᱮᱸ ᱟᱨ ᱚᱱᱮᱢ ᱞᱟᱹᱭ ᱠᱮᱭᱟ ᱚᱱᱟ ᱛᱚ ᱚᱱᱟᱛᱮ ᱧᱮᱯᱮᱞ ᱨᱮᱭᱟᱜ ᱦᱮᱸ ᱾
ᱦᱮᱸ ᱦᱮᱸ ᱾
ᱦᱮᱸ ᱾
ᱟᱫᱚ ᱦᱚᱸᱜᱼᱚᱭ ᱡᱟᱦᱟᱸ ᱞᱚᱴᱟ ᱫᱟᱜ ᱵᱚ ᱥᱩᱨ ᱮᱫᱟ ᱦᱮᱸᱥᱮ ᱱᱚᱣᱟ ᱨᱮ ᱢᱤᱫᱴᱮᱱ ᱟᱹᱰᱤ ᱢᱟᱨᱟᱝ ᱢᱤᱫᱴᱮᱱ ᱫᱟᱲᱮ ᱢᱮᱱᱟᱜ ᱟᱠᱟᱫᱟ ᱞᱚ ᱴᱟ ᱫᱟᱜ ᱨᱮ ᱦᱮᱸᱥᱮ ᱡᱮᱢᱚᱱ ᱟᱵᱚ ᱦᱟᱭ ᱛᱚ ᱤᱧ ᱱᱚᱣᱟ ᱟᱹᱛᱩ ᱠᱷᱚᱱᱟᱜ ᱦᱟᱱᱟ ᱟᱹᱛᱩ ᱨᱮ ᱯᱮᱲᱟ ᱢᱮᱱᱟᱜ ᱟᱠᱟᱫ ᱠᱚᱣᱟ ᱤᱧ ᱪᱟᱞᱟᱜ ᱠᱟᱱᱟ ᱦᱮᱸᱥᱮ ᱚᱸᱰᱮᱧ ᱪᱟᱞᱟᱣ ᱱᱟ ᱟᱫᱚ ᱡᱟᱦᱟᱸ ᱦᱚᱨᱛᱮ ᱵᱤᱨ ᱛᱮ ᱢᱟᱱᱮ ᱤᱧ ᱡᱟᱸᱜᱟ ᱫᱷᱩᱲᱤ ᱠᱚᱧ ᱢᱟᱱᱮᱧ ᱫᱷᱩᱲᱤ ᱤᱫᱤᱭᱮᱱᱟ ᱵᱟᱝ ᱤᱧ ᱥᱟᱶᱛᱮ ᱡᱟᱦᱟᱱᱟᱜ ᱜᱮ ᱵᱟᱹᱲᱤᱡ ᱡᱤᱱᱤᱥ ᱠᱚ ᱪᱟᱞᱟᱜ ᱠᱟᱱᱟ ᱦᱮᱸᱥᱮ ᱤᱧ ᱢᱟᱦᱟᱸᱜ ᱛᱚ ᱵᱟᱹᱧ ᱪᱤᱱᱦᱟᱹᱣ ᱫᱟᱲᱮᱭᱟᱜ ᱠᱟᱱᱟ, ᱛᱟᱦᱚᱞᱮ ᱟᱫᱚ ᱡᱚᱠᱷᱚᱱ ᱜᱮ ᱦᱟᱸᱰᱮ ᱚᱲᱟᱜ ᱛᱤᱧ ᱥᱮᱴᱮᱨᱱᱟ ᱩᱝᱠᱩ ᱚᱲᱟᱜ ᱛᱮ ᱡᱟᱦᱟᱸ ᱯᱮᱲᱟ ᱚᱲᱟᱜ ᱛᱤᱧ ᱥᱮᱴᱮᱨᱮᱱᱟ ᱚᱱᱟ ᱯᱮᱲᱟ ᱚᱲᱟᱜ ᱥᱮᱴᱮᱨᱮᱱ ᱠᱷᱟᱱ ᱜᱤᱧ ᱟᱫᱚ ᱚᱸᱰᱮ ᱫᱚ ᱯᱟᱹᱭᱞᱟᱹ ᱯᱟᱨᱠᱚᱢ ᱠᱩ ᱵᱤᱞᱟᱹᱧᱟᱹ ᱤᱱᱟᱹ ᱯᱚᱨᱮ ᱞᱚᱴᱟ ᱫᱟᱜ ᱠᱚ ᱥᱩᱨᱟᱹᱧᱟ, ᱟᱫᱚ ᱡᱟᱦᱟᱸ ᱞᱚᱴᱟ ᱫᱟᱜ ᱨᱮ ᱱᱚᱝᱠᱟᱱ ᱫᱟᱲᱮ ᱢᱮᱱᱟᱜᱼᱟ, ᱟᱫᱚ ᱟᱫᱚ ᱡᱟᱦᱟᱸ ᱡᱟᱦᱟᱸ ᱛᱤᱱᱟᱹᱜ ᱚᱱᱟ ᱵᱟᱹᱲᱤᱡ ᱡᱤᱱᱤᱥ ᱠᱚ ᱛᱟᱦᱮᱱᱟ ᱤᱧ ᱥᱟᱶᱛᱮ ᱪᱟᱞᱟᱣ ᱟᱠᱟᱱᱟ ᱟᱫᱚ ᱚᱱᱟ ᱫᱚ ᱚᱱᱟ ᱫᱟᱜ ᱛᱤᱧ ᱟᱹᱨᱩᱵ ᱯᱷᱟᱨᱪᱟ ᱞᱮᱱ ᱠᱷᱟᱱ ᱜᱮ ᱚᱱᱟ ᱡᱟᱦᱟᱸ ᱤᱧ ᱥᱟᱶᱛᱮ ᱛᱟᱦᱮᱸ ᱠᱟᱱᱟ ᱚᱱᱟ ᱠᱚ ᱡᱷᱚᱛᱚ ᱟᱹᱨᱩᱵ ᱜᱤᱰᱤᱜ ᱠᱟᱱᱟ ᱦᱮᱸ ᱥᱮ᱾ ᱮᱸᱰᱮᱠᱷᱟᱱ ᱚᱱᱟ ᱤᱧ ᱛᱚ ᱚᱱᱟ ᱤᱭᱟᱹ ᱠᱟᱛᱮᱫ ᱚᱱᱟᱜᱮ ᱦᱟᱸᱜ ᱚᱲᱟᱜ ᱟᱠᱚ ᱩᱱᱠᱩᱣᱟᱜ ᱚᱲᱟᱜ ᱫᱩᱧ ᱵᱚᱞᱚ ᱫᱟᱲᱮᱭᱟᱜᱼᱟ ᱦᱟᱸᱜ ᱵᱟᱠᱷᱟᱱ ᱫᱚ ᱚᱱᱟ ᱞᱟᱦᱟ ᱫᱚ ᱵᱟᱹᱧ ᱵᱚᱞᱚ ᱫᱟᱲᱮᱭᱟᱜᱼᱟ ᱦᱟᱸᱜ ᱾
ᱦᱮᱸ ᱚᱝᱠᱟ ᱠᱟᱱ ᱜᱮᱭᱟ ᱟᱨ ᱚᱠᱟᱴᱟᱜ ᱱᱚᱣᱟ ᱠᱟᱛᱷᱟᱢ ᱞᱟᱹᱭ ᱠᱮᱫᱼᱟ ᱱᱚᱣᱟ ᱦᱚᱸ ᱟᱹᱰᱤ ᱱᱟᱯᱟᱭ ᱠᱟᱛᱷᱟᱢ ᱞᱟᱹᱭ ᱠᱮᱫᱼᱟ ᱱᱤᱛᱚᱜ ᱜᱮ ᱡᱮ ᱚᱱᱟ ᱚᱠᱟ ᱡᱟᱸᱜᱟ ᱠᱚ ᱦᱟᱸᱜ ᱚᱠᱟ ᱫᱷᱩᱲᱤ ᱵᱟᱲᱟᱣ ᱠᱟᱱᱟ ᱚᱱᱟ ᱠᱩ ᱟᱹᱨᱩᱵ ᱥᱮᱢ ᱢᱮᱱ ᱠᱮᱫᱼᱟ ᱟᱹᱨᱩᱵ ᱥᱟᱯᱷᱟ ᱛᱷᱚᱲᱟ ᱜᱟᱱ ᱤᱱᱟᱹᱜᱮ ᱡᱚᱛᱚ ᱛᱤᱱᱟᱹᱜ ᱫᱷᱩᱲᱤ ᱠᱚ ᱢᱮᱱᱟᱜᱼᱟ ᱡᱚᱛᱚ ᱚᱱᱟᱫᱚ ᱵᱟᱨᱦᱮ ᱥᱮᱫ ᱨᱮᱜᱮ ᱚᱲᱟᱜ ᱫᱚ ᱵᱟᱝᱜᱮ ᱵᱷᱚᱨᱟᱣ ᱦᱩᱭᱩᱜᱼᱟ᱾ ᱛᱚ ᱱᱚᱣᱟ ᱟᱹᱰᱤ ᱱᱟᱯᱟᱭ ᱜᱮᱭᱟ ᱡᱮ ᱞᱚᱴᱟ ᱫᱟᱜ ᱛᱟᱝ ᱫᱚ ᱟᱵᱚ ᱥᱚᱢᱟᱡᱽ ᱨᱮ ᱚᱠᱟᱴᱟᱜ ᱢᱮᱱᱟᱜᱼᱟ ᱾
ᱦᱮᱸ ᱟᱨ ᱢᱤᱫᱴᱮᱱ ᱱᱚᱣᱟ ᱡᱮᱢᱚᱱ ᱟᱛᱳ ᱴᱚᱞᱞᱟ ᱨᱮ ᱡᱟᱦᱟᱸ ᱵᱚᱱ ᱛᱟᱦᱮᱱ ᱨᱮᱦᱚᱸ ᱯᱮᱲᱟ ᱠᱚ ᱯᱟᱹᱨᱟᱹᱵᱩ ᱠᱚ ᱵᱟᱝ ᱨᱮᱦᱚᱸ ᱡᱟᱦᱟᱸ ᱟᱛᱳ ᱴᱚᱞᱟ ᱨᱮᱠᱚ ᱦᱤᱡᱩᱜ ᱠᱟᱱᱟ ᱢᱟᱱᱮ ᱡᱮᱢᱚᱱ ᱟᱵᱚᱨᱮᱱ ᱟᱛᱳ ᱨᱮᱱ ᱡᱟᱦᱟᱸᱻ, ᱢᱮᱱᱟᱜ ᱟᱠᱟᱫ ᱠᱚᱣᱟ ᱢᱟᱹᱡᱷᱤ ᱵᱟᱵᱟ ᱠᱚ ᱜᱚᱰᱮᱛ ᱵᱟᱵᱟ ᱠᱚᱻ ᱾ ᱯᱟᱨᱱᱤ ᱠᱚ ᱱᱟᱭᱠᱮ ᱵᱟᱵᱟ ᱠᱚ ᱟᱫᱚ ᱚᱱᱠᱟ ᱜᱮ ᱞᱟᱹᱠᱛᱤ ᱡᱟᱹᱱᱤᱡ ᱡᱚ ᱠᱷᱚᱱ ᱜᱮ ᱡᱟᱦᱟᱸᱭ ᱚᱲᱟᱜ ᱜᱮᱠᱚ ᱪᱟᱞᱟᱜ ᱠᱟᱱᱟ ᱦᱟᱸᱜ ᱦᱮᱸᱥᱮ ᱟᱫᱚ ᱚᱱᱟ ᱞᱚᱴᱟ ᱫᱟᱜ ᱫᱚ ᱩᱱᱠᱩ ᱫᱚ ᱫᱩᱲᱩᱵ ᱠᱚ ᱢᱮᱛᱟᱜ ᱠᱚᱣᱟ ᱞᱚᱴᱟ ᱫᱟᱜ ᱠᱚ ᱥᱩᱨ ᱟᱠᱚᱣᱟ ᱦᱮᱸᱥᱮ ᱜᱚᱰ ᱡᱚᱦᱟᱨ ᱨᱟ ᱠᱚᱣᱟ ᱠᱚ ᱱᱚᱣᱟ ᱦᱚᱸ ᱢᱤᱫᱴᱮᱱ ᱟᱵᱚᱣᱟᱜ ᱢᱤᱫᱴᱮᱱ ᱟᱹᱰᱤᱻ, ᱥᱩᱞᱩᱠ ᱥᱟᱹᱜᱟᱹᱭ ᱛᱟᱯᱚᱨᱮ ᱢᱤᱫᱴᱮᱱ ᱱᱚᱣᱟ ᱫᱚ ᱨᱤᱛᱤ ᱨᱮᱣᱟᱡᱽ ᱨᱮᱱᱟᱜ ᱢᱤᱫᱴᱮᱱ ᱢᱟᱹᱱ ᱢᱟᱱᱚᱛ ᱨᱮᱱᱟᱜ ᱠᱟᱛᱷᱟ ᱢᱮᱱᱟᱜᱼᱟ ᱡᱮ ᱢᱤᱫᱴᱮᱱ ᱢᱟᱺᱡᱷᱤ ᱵᱟᱵᱟ ᱥᱮ ᱱᱟᱭᱠᱮ ᱵᱟᱵᱟ ᱦᱮᱡ ᱮᱱ ᱛᱟᱵᱚᱱᱟᱭ ᱩᱱᱤ ᱵᱚᱱ ᱢᱟᱹᱱ ᱟᱭ ᱠᱟᱱᱟ ᱦᱮᱸ ᱥᱮ᱾
ᱦᱮᱸ ᱚᱱᱠᱟ ᱠᱟᱱ ᱜᱮᱭᱟ ᱟᱨ ᱟᱵᱚᱣᱟᱜ ᱥᱚᱢᱟᱡᱽ ᱨᱮ ᱡᱚᱛᱚ ᱢᱮᱱᱟᱜᱼᱟ ᱡᱮ ᱡᱟᱦᱟᱱᱟᱜ ᱜᱮ ᱤᱭᱟᱹ ᱠᱟᱛᱮ ᱠᱚ ᱞᱟᱜᱟᱣ ᱠᱟᱜᱼᱟ ᱮᱭᱥᱮ ᱫᱚ ᱵᱟᱝ ᱠᱟᱱᱟ
ᱦᱳᱭ,
ᱚᱱᱟᱜᱮ ᱵᱚᱞᱮ ᱟᱨ ᱡᱚᱛᱚ ᱨᱮᱜᱮ ᱟᱹᱰᱤ ᱱᱤᱭᱚᱢ ᱫᱷᱚᱨᱚᱢ ᱢᱮᱱᱟᱜᱼᱟ ᱟᱵᱚᱣᱟᱜ ᱥᱚ
ᱦᱮᱸ ᱱᱤᱭᱚᱢ
ᱚᱱᱟ ᱠᱚᱫᱚ ᱟᱹᱰᱤ ᱞᱟᱹᱠᱛᱤ ᱜᱮᱭᱟ ᱡᱟᱦᱟᱸ ᱥᱮᱫ ᱡᱚᱠᱷᱚᱱᱮᱢ ᱪᱟᱞᱟᱜᱼᱟ ᱛᱚ ᱟᱨ ᱰᱚᱵᱚᱜ ᱡᱚᱦᱟᱨ ᱜᱮ ᱟᱹᱰᱤ ᱢᱟᱨᱟᱝ ᱠᱟᱛᱷᱟ ᱠᱟᱱᱟ ᱟᱨ ᱠᱩᱞᱤ ᱵᱟᱲᱟ ᱡᱚᱠᱷᱚᱱ ᱪᱮᱫ ᱞᱮᱠᱟ ᱢᱮᱱᱟᱜ ᱵᱟᱲᱟ ᱯᱮᱭᱟ ᱵᱟᱹᱱᱩᱜ ᱯᱮᱭᱟ ᱛᱚ ᱱᱚᱣᱟ ᱜᱮ ᱟᱹᱰᱤ ᱞᱟᱹᱴᱩ ᱠᱟᱛᱷᱟ ᱠᱟᱱᱟ ᱡᱮ ᱟᱢ ᱟᱹᱰᱤ ᱨᱟᱹᱥᱠᱟᱹᱢ ᱵᱩᱡᱷᱟᱹᱣᱟ ᱡᱮ ᱩᱱᱤ ᱦᱚᱸ ᱚᱠᱚᱭᱮ ᱦᱮᱡ ᱟᱠᱟᱱ ᱩᱱᱤ ᱦᱚᱸ
ᱦᱳᱭ,
ᱦᱮ ᱛᱤᱱᱟᱹ ᱥᱟᱺᱜᱤᱧ ᱠᱷᱚᱭᱮᱦᱮᱡ ᱟᱠᱟᱱᱟ ᱚᱱᱟ ᱞᱟᱸᱜᱟ ᱠᱚ ᱡᱚᱛᱚ ᱡᱤᱭᱟᱹᱲ ᱜᱮ ᱵᱩᱡᱷᱟᱹᱟ᱾ ᱟᱫᱚ ᱚᱱᱮ ᱚᱱᱠᱟ ᱠᱟᱱ ᱜᱮᱭᱟ ᱤᱧᱦᱚᱸ ᱚᱱᱟᱜᱤᱧ ᱢᱮᱱ ᱦᱚᱪᱚᱭᱟ ᱡᱮ ᱡᱟᱦᱟᱸ ᱛᱤᱥ ᱜᱮ ᱡᱟᱦᱟᱸ ᱞᱮᱠᱟ ᱟᱵᱚᱨᱮᱱ ᱵᱤᱴᱤ ᱛᱮᱠᱚᱵᱚᱱ ᱵᱩᱡᱷᱟᱹᱣ ᱠᱚᱣᱟ ᱡᱮ ᱞᱚᱴᱟ ᱫᱟᱜ ᱟᱨ ᱰᱚᱵᱚᱜ ᱡᱚᱦᱟᱨ ᱫᱚ ᱟᱹᱰᱤ ᱞᱟᱹᱠᱛᱤ ᱜᱮᱭᱟ ᱦᱮᱸ
ᱦᱳᱭ,
ᱟᱨ ᱟᱯᱮᱥᱮᱫ ᱪᱮᱫ?
ᱟᱨ ᱱᱚᱚᱭ ᱧᱮᱞᱚᱜ ᱠᱟᱱᱟ ᱟᱨ ᱦᱮᱸ ᱱᱚᱣᱟ ᱫᱚ ᱫᱚᱨᱠᱟᱨ ᱚᱠᱟᱨ ᱜᱮ ᱠᱟᱱᱟ ᱡᱟᱦᱟᱸ ᱟᱵᱚ ᱡᱟᱦᱟᱸ ᱢᱟᱹᱭ ᱛᱟᱠᱚ ᱢᱮᱱᱟᱜ ᱠᱟᱜ ᱠᱚᱣᱟ ᱞᱚᱴᱟ ᱫᱟᱜ ᱦᱮᱸ ᱥᱮ ᱱᱚᱣᱟ ᱫᱚ ᱮᱠᱵᱟᱨᱮ ᱮᱸ ᱯᱩᱭᱮ ᱡᱟᱛᱮ ᱱᱚᱣᱟ ᱞᱚᱴᱟ ᱫᱚ ᱟᱞᱚ ᱜᱮ ᱦᱤᱲᱤᱧ ᱢᱟ ᱞᱚᱴᱟ ᱫᱟᱜ ᱮᱢᱚᱱ ᱢᱤᱫᱴᱮᱱ ᱫᱟᱲᱮ ᱢᱮᱱᱟᱜᱼᱟ ᱞᱚ ᱴᱟ ᱫᱟᱜ ᱨᱮ ᱡᱟᱦᱟᱸ ᱫᱚ ᱚᱱᱟ ᱫᱟᱲᱮ ᱢᱟᱱᱮ ᱡᱚᱛᱚ ᱠᱚ ᱢᱟᱱᱮ ᱟᱵᱚ ᱵᱟᱵᱟ ᱯᱟᱦᱴᱟ ᱠᱚ ᱮᱢ ᱫᱟᱲᱮᱭᱟᱵᱚᱱᱟ, ᱟᱨ ᱵᱟᱝ ᱡᱟᱦᱟᱸ ᱛᱤᱱᱟᱹᱜ ᱟᱠᱚ ᱟᱭᱳ ᱯᱟᱦᱴᱟ ᱦᱚᱸ ᱚᱱᱟ ᱦᱚᱸ ᱢᱟᱱᱮ ᱦᱟᱯᱟᱴᱤᱧᱚᱜᱼᱟ ᱤᱭᱟᱹ ᱫᱟᱲᱮᱴᱟᱜ ᱚᱱᱟᱴ ᱨᱮᱱᱟᱜ, ᱦᱮᱸ ᱥᱮ? ᱟᱨ ᱟᱵᱚᱣᱟᱜ ᱡᱟᱭ ᱢᱟᱱᱮ ᱡᱟᱛᱤ ᱫᱷᱚᱨᱚᱢ ᱨᱤᱞᱟᱹᱢᱟᱞᱟ ᱜᱮ ᱛᱟᱦᱮᱱᱟ᱾
ᱦᱮᱸ᱾ ᱟᱨ ᱱᱚᱼᱚ ᱱᱚᱣᱟ ᱦᱚᱸ ᱧᱮᱞ ᱟᱠᱟᱱᱟ ᱡᱮ ᱢᱤᱫ ᱥᱮᱫ ᱠᱷᱚᱡ ᱡᱮ ᱡᱟᱦᱟᱸ ᱛᱤ ᱨᱮᱜᱮ ᱯᱮᱲᱟ ᱚᱲᱟᱜ ᱮᱢ ᱪᱟᱞᱟᱜᱼᱟ ᱛᱚ ᱟᱹᱰᱤ ᱢᱚᱸᱡᱽ ᱞᱟᱹᱴᱩ ᱦᱚᱲ ᱚᱠᱚᱭᱴᱟᱜ ᱠᱟᱱᱟᱭ ᱩᱱᱤ ᱜᱮᱠᱚ ᱮᱢᱟᱭᱟ ᱞᱚᱴᱟ ᱫᱚ ᱟᱫᱚ ᱚᱱᱟ ᱫᱚ ᱟᱹᱰᱤ ᱱᱟᱯ ᱯᱟᱭ ᱠᱟᱛᱷᱟ ᱠᱟᱱᱟ ᱡᱮ ᱦᱮᱸ ᱩᱱᱤ ᱜᱮ ᱛᱟᱭᱚᱢ ᱛᱮᱢᱟ ᱴᱤᱧ ᱡᱚᱝᱟᱜ ᱯᱮ ᱫᱟᱜ ᱠᱚ ᱛᱮᱛᱟᱝ ᱵᱟᱲᱟᱣ ᱠᱟᱜ ᱯᱮ ᱠᱷᱟᱡ ᱥᱮ ᱡᱟᱸᱜᱟ ᱠᱚ ᱡᱟᱜᱮ ᱫᱷᱩᱲᱤ ᱵᱟᱲᱟᱣ ᱠᱟᱱ ᱠᱷᱟᱡ ᱢᱟ ᱱᱚᱣᱟ ᱟᱹᱨᱩᱵ ᱥᱟᱯᱟᱜ ᱯᱮ᱾ ᱛᱚ ᱱᱚᱣᱟ ᱟᱹᱰᱤ ᱱᱟᱯᱟᱭ ᱠᱟᱛᱷᱟ ᱠᱟᱱᱟ, ᱟᱨ ᱰᱚᱵᱚᱜ ᱡᱚᱦᱟᱨ ᱨᱮᱦᱚᱸ ᱱᱚᱣᱟ ᱦᱚᱸ ᱧᱮᱞ ᱠᱟᱱᱟ ᱡᱮ ᱞᱟᱹᱴᱩ ᱦᱚᱲᱜᱮ ᱞᱟᱦᱟᱱ ᱠᱟᱹᱴᱤᱡ ᱮᱢᱟᱱ ᱠᱚ ᱩᱱᱟᱹᱜ ᱢᱮᱱᱟᱜ ᱠᱚᱣᱟ᱾ ᱚᱠᱚᱭ ᱴᱟᱜ ᱢᱮᱱ ᱜᱮᱭᱟ ᱵᱚᱞᱮ ᱩᱱᱤ ᱜᱮ ᱞᱟᱦᱟᱨᱮ᱾ ᱟᱫᱚ ᱱᱚᱣᱟ ᱦᱚᱸ ᱟᱯᱮ ᱥᱮᱫ ᱟᱯᱮ ᱥᱮᱫ ᱦᱚᱸ ᱧᱮᱞ ᱠᱟᱱ ᱜᱮᱭᱟᱢ ᱟᱯᱮ ᱥᱮᱫ ᱪᱮᱫ ᱱᱚᱝᱠᱟᱱ ᱜᱮᱠᱚ ᱤᱭᱟᱹᱭᱟ ᱵᱮᱵᱚᱦᱟᱨᱟ ᱥᱮ ᱪᱮᱫ ᱞᱮᱠᱟ ᱵᱮᱵᱚᱦᱟᱨᱟ ᱟᱯᱮ?
ᱦᱮᱸ, ᱱᱚᱝᱠᱟ ᱜᱮ ᱟᱞᱮ ᱥᱮᱫ ᱦᱚᱸ ᱱᱚᱝᱠᱟ ᱜᱮ᱾ ᱟᱨ ᱢᱤᱫᱴᱮᱱ ᱱᱚᱣᱟ ᱧᱮᱞᱚᱜ ᱠᱟᱱᱟ ᱡᱮᱦᱚᱱ ᱟᱵᱚᱱ ᱮᱸ ᱢᱤᱫᱴᱮᱱ ᱠᱩᱲᱤ ᱜᱤᱫᱽᱨᱟᱹ ᱵᱚᱱ ᱡᱟᱱᱟ ᱡᱟᱶᱟᱭᱮ ᱠᱟᱱᱟ ᱥᱮ ᱮᱴᱟᱜ ᱟᱛᱳ ᱛᱮᱵᱚ ᱵᱤᱫᱟᱹᱭᱮ ᱠᱟᱱᱟ, ᱛᱚᱠᱷᱚᱱ ᱱᱚᱣᱟ ᱢᱟᱹᱡᱷᱤ ᱵᱟᱵᱟ ᱠᱚ ᱡᱮᱢᱚᱱ ᱦᱟᱱᱟ ᱟᱛᱳ ᱨᱤᱱᱤᱡ ᱢᱟᱺᱡᱷᱤ ᱵᱟᱵᱟ ᱱᱚᱣᱟ ᱟᱛᱳ ᱨᱤᱱᱤᱡ ᱢᱟᱺᱡᱷᱤ ᱵᱟᱵᱟ ᱡᱚᱠᱷᱚᱱ ᱠᱤᱱ ᱜᱚᱱᱯᱚᱱ ᱠᱤᱱ ᱮᱯᱮᱢ ᱪᱟᱯᱟᱞᱚᱜᱼᱟ ᱥᱮ ᱦᱮᱸ ᱦᱮᱸ ᱛᱚᱠᱷᱚᱱ ᱚᱱᱟ ᱛᱟᱞᱟᱨᱮ ᱮᱸ ᱚᱱᱟ ᱞᱚᱴᱟ ᱫᱟᱜ ᱵᱚ ᱥᱟᱹᱠᱷᱤ ᱠᱟᱛᱮᱫ ᱵᱚ ᱫᱚᱦᱚᱭᱮᱫᱟ ᱦᱮᱸ ᱥᱮ, ᱡᱟᱛᱮ ᱮᱸ ᱛᱟᱭᱱᱚᱢ ᱫᱟᱨᱟᱢ ᱨᱮ ᱡᱟᱦᱟᱸ ᱞᱮᱠᱟᱱᱟᱜ ᱜᱮ ᱠᱟᱛᱷᱟ ᱨᱟᱠᱟᱵᱼᱟ ᱦᱮᱸ ᱥᱮ ᱱᱚᱣᱟ ᱫᱷᱚᱨᱚᱢ ᱞᱚᱴᱟ ᱫᱟᱜ ᱥᱟᱹᱠᱷᱤ ᱠᱟᱛᱮᱜ ᱵᱚᱱ ᱮᱸ ᱠᱟᱛᱷᱟᱜ ᱠᱟᱱᱟ ᱱᱚᱝᱠᱟ ᱜᱮ ᱱᱚᱣᱟ ᱫᱷᱚᱨᱚᱢ ᱞᱚᱴᱟ ᱫᱚᱜ ᱡᱟᱦᱟᱸ ᱞᱮᱠᱟ ᱨᱤᱞᱟᱹᱢᱟᱞᱟ ᱯᱷᱟᱨᱪᱟ ᱜᱮᱭᱟ ᱦᱮᱸ ᱥᱮ? ᱚᱱᱠᱟ ᱜᱮ ᱟᱵᱚᱣᱟᱜ ᱠᱟᱛᱷᱟ ᱠᱚᱦᱚᱸ ᱡᱟᱛᱮ ᱨᱤᱞᱟᱹᱢᱟᱞᱟ ᱯᱷᱟᱨᱪᱟ ᱜᱮ ᱛᱟᱦᱮᱱ ᱛᱟᱵᱚᱱᱟ ᱡᱤᱭᱟᱹᱲ ᱜᱮ ᱛᱟᱦᱮᱱ ᱛᱟᱵᱚᱱ ᱢᱟ᱾ ᱱᱚᱣᱟ ᱠᱚ ᱢᱮᱱᱟᱜ ᱟᱠᱟᱫ ᱛᱟᱵᱚᱱᱟ᱾
ᱦᱮᱸ, ᱦᱮᱸ ᱱᱚᱶᱟ ᱠᱚ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱟᱹᱰᱤ ᱡᱚᱛᱷᱟᱛ ᱠᱟᱛᱷᱟᱢ ᱨᱚᱲ ᱠᱮᱜ-ᱟ ᱡᱮ ᱚᱠᱟᱴᱟᱜ ᱫᱷᱚᱨᱚᱢ ᱵᱟᱵᱚᱫ ᱥᱮ ᱞᱟᱹᱭ ᱠᱮᱫᱟ ᱡᱮ ᱟᱵᱚᱣᱟᱜ ᱚᱠᱟ ᱥᱚᱢᱟᱡᱽ ᱨᱮᱭᱟᱜ ᱠᱟᱱᱟ ᱱᱤᱭᱚᱢ ᱫᱷᱚᱨᱚᱢ ᱚᱱᱟ ᱫᱚ ᱟᱹᱰᱤ ᱱᱟᱯᱟᱭ ᱜᱮ ᱢᱮᱱᱟᱜᱼᱟ ᱱᱤᱛ ᱦᱟᱹᱵᱤᱡ ᱛᱮ᱾ ᱟᱨ ᱱᱤᱝᱠᱟᱹ ᱜᱮ ᱪᱟᱞᱟᱣ ᱵᱮᱱᱟᱣ ᱞᱮᱱᱠᱷᱟᱡ ᱜᱮ ᱟᱹᱰᱤ ᱱᱟᱯᱟᱭ ᱦᱩᱭᱩᱜᱼᱟ᱾ ᱟᱫᱚ ᱚᱠᱟᱴᱟᱜ ᱚᱱᱟ ᱞᱚᱴᱟ ᱫᱟᱜ ᱮᱢ ᱞᱟᱹᱭᱮᱫ ᱠᱟᱱ ᱥᱮ ᱞᱟᱝ ᱜᱟᱞᱢᱟᱨᱟᱣᱮᱫ ᱠᱟᱱ ᱱᱚᱣᱟ ᱫᱚ ᱟᱹᱰᱤ ᱱᱟᱯᱟᱭ ᱟᱵᱣᱟᱜ ᱥᱚᱢᱟᱡᱽ ᱨᱮ ᱟᱨ ᱮᱴᱟᱜ ᱨᱤᱧ ᱧᱮᱞ ᱵᱟ ᱵᱟᱲᱟᱣ ᱠᱟᱜ ᱵᱚᱞᱮ ᱚᱱᱟ ᱠᱚ ᱫᱚ ᱵᱟᱹᱱᱩᱜ ᱱᱩᱜᱼᱟ᱾
ᱟᱪᱪᱷᱟ ᱡᱟᱭᱜᱟ ᱡᱟᱭᱜᱟ ᱫᱚ ᱠᱤᱪᱷᱩ ᱫᱚ ᱚᱱᱟ ᱫᱚ ᱦᱤᱲᱤᱧ ᱮᱫᱟᱵᱚᱱ᱾
ᱟᱵᱚ ᱥᱚᱢᱟᱡᱽ ᱨᱮ ᱵᱚᱞᱮ
ᱦᱳᱭ᱾
ᱢᱮᱱᱟᱜ ᱠᱚᱣᱟ ᱦᱟᱱᱠᱩ ᱥᱮᱫ ᱟᱭᱢᱟ ᱨᱮ ᱱᱚᱝᱠᱟᱱᱟᱜ ᱠᱟᱛᱷᱟ ᱢᱮᱱᱟᱜᱼᱟ, ᱤᱱᱟᱹ ᱵᱟᱫ ᱠᱟᱛᱮᱫ, ᱛᱚ ᱱᱚᱣᱟ ᱟᱹᱰᱤ ᱱᱟᱯᱟᱭᱤᱧ ᱵᱩᱡᱷᱟᱹᱣ ᱠᱟᱜᱼᱟ ᱟᱵᱚᱣᱟᱜ ᱥᱚᱢᱟᱡᱽ ᱨᱮ᱾
ᱦᱮᱸ, ᱱᱚᱣᱟ ᱜᱮᱛᱟ ᱵᱚᱱ ᱟᱵᱚᱣᱟᱜ ᱜᱚᱨᱚᱵᱽ ᱫᱚ ᱦᱚᱸᱜᱼᱚᱭ ᱡᱟᱦᱟᱸ ᱟᱵᱚ ᱢᱤ ᱢᱤᱫᱴᱮᱱ ᱟᱸ ᱠᱟᱹᱢᱤᱦᱚᱨᱟ ᱠᱚ ᱢᱮᱱᱟᱜ ᱟᱠᱟᱫᱟ ᱱᱚᱣᱟ ᱠᱚ ᱪᱮᱛᱟᱱ ᱨᱮ ᱟᱵᱚᱣᱟᱜ ᱡᱟᱦᱟᱸ ᱵᱚ ᱠᱟᱹᱢᱤ ᱤᱫᱤ ᱞᱮᱠᱷᱟᱱ ᱚᱱᱟ ᱜᱚᱨᱚᱵᱽ ᱵᱚ ᱵᱩᱡᱷᱟᱹᱣᱟ᱾ ᱟᱨ ᱢᱤᱫᱴᱟᱝ ᱱᱚᱰᱮ ᱧᱮᱞᱚᱜ ᱠᱟᱱᱟ ᱡᱮᱢᱚᱱ ᱟᱸ ᱢᱟᱺᱡᱷᱤ ᱵᱟᱵᱟ ᱠᱚ ᱟᱵᱚᱨᱮᱱ ᱵᱟᱝ ᱚᱲᱟᱜ ᱦᱚᱲ ᱠᱚ ᱱᱚᱝᱠᱟ ᱠᱚ ᱩᱭᱦᱟᱹᱨ ᱠᱟᱫᱟ ᱡᱟᱦᱟᱸ ᱫᱚ ᱮᱸ ᱡᱚᱠᱷᱚᱱ ᱵᱚ ᱵᱤᱫᱟᱹᱭᱮ ᱠᱟᱱᱟ ᱠᱩᱲᱤ ᱜᱤᱫᱽᱨᱟᱹ ᱦᱮᱸᱥᱮ ᱛᱚᱠᱷᱚᱱ ᱚᱱᱟ ᱜᱚᱱᱯᱚᱱ ᱮᱯᱮᱱ ᱥᱚᱢᱚᱭ ᱟᱫᱚ ᱢᱤᱫᱴᱮᱱ ᱢᱤᱛ ᱞᱚᱴᱟ ᱫᱟᱜ ᱵᱚ ᱠᱩᱞ ᱛᱚᱨᱟᱭ ᱮᱫᱟ ᱞᱚᱴᱟ ᱵᱚ ᱠᱩᱞ ᱮᱫᱟ ᱟᱨ ᱥᱟᱶ ᱛᱮ ᱚᱱᱟ ᱵᱟᱹᱴᱤ ᱦᱩᱲᱩ ᱵᱚ ᱠᱩᱞ ᱮᱫᱟ ᱦᱮᱸ ᱥᱮ ᱟᱫᱚ ᱞᱚᱴᱟ ᱫᱟᱜ ᱱᱚᱣᱟ ᱫᱚᱼᱼ ᱫᱚ ᱩᱭᱦᱟᱹᱨᱚᱜ ᱠᱟᱱᱟ ᱞᱚᱴᱟ ᱫᱟᱜ ᱱᱚᱝᱠᱟ ᱠᱚ ᱨᱮᱱᱟᱜ ᱞᱟᱹᱠᱛᱤ ᱫᱚ ᱠᱟᱱᱟ ᱡᱟᱦᱟᱸ ᱱᱩᱭ ᱠᱩᱲᱤ ᱜᱤᱫᱽᱨᱟᱹ ᱢᱟ ᱮᱴᱟᱜ ᱟᱛᱳ ᱛᱮ ᱪᱟᱞᱟᱜ ᱠᱟᱱ ᱛᱟᱵᱚᱱᱟ ᱮᱴᱟᱜ ᱚᱲᱟᱜ ᱛᱮ ᱪᱟᱞᱟᱜ ᱠᱟᱱᱟ ᱟᱫᱚ ᱡᱟᱦᱟᱸ ᱛᱤᱥ ᱡᱟᱦᱟᱸ ᱵᱮᱲᱟ ᱱᱚᱣᱟ ᱟᱛᱳ ᱨᱮᱱ ᱦᱚᱲ ᱠᱚ ᱪᱟᱞᱟᱜᱼᱟ ᱵᱟᱝ ᱟᱡ ᱨᱮᱱᱼᱼ ᱵᱷᱟᱹᱭᱟᱹᱛ ᱠᱚᱠᱚ ᱪᱟᱞᱟᱜᱼᱟ ᱟᱨ ᱵᱟᱝ ᱟᱭᱳ ᱵᱟᱵᱟ ᱠᱚ ᱪᱟᱞᱟᱜᱼᱟ ᱱᱚᱣᱟᱼᱼ ᱞᱚᱴᱟ ᱫᱟᱜ ᱛᱮᱜᱮ ᱦᱟᱸᱜ ᱩᱱ ᱫᱚᱭ ᱥᱮᱯᱮᱧ ᱫᱟᱨᱟᱢ ᱠᱚᱣᱟ ᱦᱟᱸᱜ ᱩᱱᱤ ᱫᱚ ᱦᱟᱸᱜ ᱦᱮᱸᱥᱮ ᱚᱱᱟ ᱩᱭᱦᱟᱹᱨ ᱵᱷᱟᱵᱽᱱᱟ ᱠᱟᱛᱮᱫ ᱦᱚᱭᱛᱳ ᱠᱚ ᱮᱢ ᱚᱱᱟ ᱵᱚ ᱱᱤᱛᱚᱜ ᱦᱚᱸ ᱟᱵᱚ ᱜᱚᱱᱯᱚᱱ ᱮᱯᱮᱢ ᱪᱟᱯᱟᱞ ᱨᱮ ᱢᱮᱱᱟᱜ ᱟᱹᱜᱩ ᱟᱠᱟᱫ ᱛᱟᱵᱚᱱᱟ
ᱦᱮᱸᱻ
ᱟᱹᱰᱤ ᱱᱟᱯᱟᱭ ᱠᱟᱛᱷᱟᱢ ᱞᱟᱹᱭ ᱠᱮᱫᱼᱟ ᱟᱨ ᱟᱵᱚᱣᱟᱜ ᱥᱚᱢᱟᱡᱽ ᱨᱮ ᱚᱱᱟ ᱛᱮ ᱟᱹᱰᱤ ᱨᱟᱹᱥᱠᱟᱹᱧ ᱵᱩᱡᱷᱟᱹᱣᱟ ᱡᱮ ᱟᱵᱚ ᱱᱚᱣᱟ ᱨᱮ ᱢᱮᱱᱟᱜ ᱵᱚᱱᱟ ᱟᱨ ᱡᱟᱦᱟᱸ ᱛᱤᱥ ᱜᱮᱼᱼ ᱟᱨ ᱡᱚᱠᱷᱚᱱ ᱟᱢᱟᱜ ᱚᱲᱟᱜ ᱮ ᱪᱟᱞᱟᱜᱼᱟ ᱛᱚ ᱡᱟᱦᱟᱸ ᱛᱤᱱᱟᱹᱜ ᱵᱚᱞᱮ ᱢᱮᱱ ᱠᱮᱫᱮᱭᱟ ᱱᱩᱭ ᱫᱚ ᱵᱟᱹᱧ ᱧᱮᱞ ᱠᱟᱫᱮᱭᱟ ᱢᱮᱱ ᱛᱮ ᱩᱱᱤ ᱫᱚ ᱞᱚᱴᱟ ᱫᱟᱜ ᱟᱨ ᱰᱚᱵᱚᱜ ᱡᱚᱦᱟᱨ ᱫᱚ ᱮᱢᱟᱭ ᱜᱮᱭᱟ ᱟᱨ ᱡᱚᱛᱚᱣᱟᱜ ᱜᱮᱢ ᱠᱩᱞᱤ ᱵᱩᱡᱷᱟᱹᱣ ᱜᱮᱭᱟ ᱪᱮᱫ ᱠᱟᱱᱟ ᱵᱟᱝ ᱠᱟᱱᱟ ᱢᱮᱱ ᱛᱮ ᱟᱫᱚ ᱱᱚᱜᱼᱚ ᱱᱚᱣᱟ ᱦᱚᱸ ᱟᱹᱰᱤ ᱱᱟᱯᱟᱭ ᱵᱩᱡᱷᱟᱹᱣ ᱠᱟᱱᱟ ᱡᱮ ᱡᱟᱸᱦᱟ ᱟᱢ ᱵᱟᱢ ᱧᱮᱞ ᱠᱟᱫᱮ ᱚᱠᱚᱭ ᱠᱚ ᱦᱮᱡ ᱟᱠᱟᱱᱟ ᱵᱟᱭ ᱦᱮᱡ ᱠᱟᱱᱟ ᱛᱚ ᱩᱱᱤ ᱫᱚ ᱮᱱᱦᱚᱸ ᱞᱚᱴᱟ ᱫᱟᱜ ᱫᱚᱢ ᱮᱢᱟᱭ ᱜᱮᱭᱟ ᱛᱚ ᱱᱚᱜᱼᱚ ᱱᱚᱣᱟ ᱜᱮ ᱟᱹᱰᱤ ᱨᱟᱹᱥᱠᱟᱹ ᱵᱩᱡᱷᱟᱹᱜᱼᱟ ᱟᱯᱮ ᱥᱮᱫ ᱪᱮᱫ ᱞᱮᱠᱟ ᱚᱱᱠᱟ ᱦᱚᱸ ᱦᱩᱭᱩᱜ ᱜᱮᱭᱟ ᱥᱮ ᱪᱮᱫ ᱞᱮᱠᱟ ᱟᱯᱮ ᱥᱮᱫ
ᱦᱮᱸ ᱟᱞᱮ ᱥᱮᱫ ᱦᱚᱸᱼᱼ ᱟᱞᱮ ᱥᱮᱫ ᱦᱚᱸ ᱚᱱᱠᱟᱜ ᱜᱮ ᱱᱚᱜᱼᱚᱭ ᱡᱮ ᱟᱵᱚ ᱢᱤᱫᱴᱮᱱ ᱵᱟᱵᱚ ᱯᱚᱨᱤᱪᱚᱭᱟ ᱩᱱᱤ ᱥᱟᱞᱟᱜ ᱵᱟᱵᱚ ᱧᱮᱞ ᱟᱠᱟᱫᱮᱭᱟ ᱡᱟᱦᱟᱸᱭ ᱜᱮ ᱦᱩᱭᱩᱜᱼᱟ ᱩᱱᱤ ᱵᱚ ᱦᱮᱡ ᱮᱱᱟ ᱫᱩᱲᱩᱵ ᱵᱚ ᱢᱮᱛᱟᱭᱟ ᱞᱚᱴᱟ ᱫᱟᱜ ᱵᱚ ᱥᱩᱨ ᱟᱫᱮᱭᱟ ᱱᱚᱜ ᱚᱭ ᱡᱮ ᱟᱵᱚᱣᱟᱜ ᱟᱪᱟᱨ ᱵᱮᱵᱟᱨ ᱱᱚᱣᱟ ᱦᱮᱸᱥᱮ ᱱᱚᱣᱟ ᱫᱚ ᱟᱹᱰᱤ ᱪᱮᱨᱦᱟ ᱨᱤᱞᱟᱹ ᱢᱟᱞᱟ ᱜᱮᱼᱼ ᱱᱤᱭᱟ ᱦᱮᱸᱥᱮ ᱟᱨ ᱢᱤᱫᱴᱮᱱ ᱞᱚᱴᱟ ᱫᱟᱜ ᱨᱮᱱᱟᱜ ᱵᱮᱵᱚᱦᱟᱨ ᱫᱚᱼᱼ ᱦᱚᱲ ᱠᱚ ᱚᱱᱟ ᱫᱚᱠᱚ ᱠᱟᱹᱢᱤᱭᱟ ᱫᱤᱱᱟᱹᱢ ᱦᱤᱞᱳᱜᱼᱼ ᱡᱟᱦᱟᱸ ᱞᱚᱴᱟ ᱠᱚ ᱛᱟᱦᱮᱱ ᱛᱟᱵᱚᱱᱟ ᱚᱲᱟᱜ ᱨᱮ ᱚᱱᱟ ᱫᱚᱠᱚ ᱯᱟᱹᱭᱞᱟᱹ ᱠᱚ ᱜᱷᱟᱥᱟ ᱢᱟᱡᱟᱣ ᱵᱮᱨᱮᱫ ᱥᱟᱶ ᱛᱮᱜᱮ ᱟᱵᱚ ᱛᱩᱛ ᱵᱟᱲᱟ ᱠᱟᱛᱮᱫ ᱜᱷᱟᱥᱟᱣ ᱢᱟᱡᱟᱣ ᱠᱟᱛᱮᱜ ᱤᱱᱟᱹ ᱯᱚᱨᱮ ᱡᱟᱦᱟᱸ ᱱᱮ ᱫᱩᱣᱟᱹᱨ ᱫᱩᱣᱟᱹᱨᱼᱼ ᱫᱩᱣᱟᱹᱨ ᱜᱟᱱᱟᱰᱮ ᱨᱮ ᱦᱟᱸᱜ ᱠᱚ ᱢᱩᱰᱞᱤ ᱦᱟᱸᱜ ᱪᱟᱸᱫᱳ ᱵᱚᱸᱜᱟ ᱠᱚ ᱵᱮᱱᱟᱣ ᱠᱟᱱᱟ ᱦᱟᱸᱜ ᱜᱳᱞ ᱛᱮ ᱦᱟᱸᱜ ᱦᱮᱸ ᱥᱮ ᱪᱟᱸᱫᱳ ᱵᱚᱸᱜᱟ ᱠᱚ ᱟᱬᱜᱚᱭᱮ ᱠᱟᱱᱟ ᱟᱫᱚ ᱚᱱᱟ ᱫᱚ ᱟᱵᱚᱼᱼ ᱮᱸ ᱚᱲᱟᱜ ᱫᱩᱣᱟᱹᱨ ᱥᱟᱶᱛᱮ ᱡᱟᱛᱮ ᱟᱛᱳ ᱜᱨᱟᱢ ᱦᱚᱸ ᱱᱟᱯᱟᱭ ᱛᱟᱦᱮᱱ ᱢᱟ ᱪᱟᱸᱫᱳ ᱵᱚᱸᱜᱟ ᱧᱩᱛᱩᱢ ᱠᱟᱛᱮᱜ ᱠᱚ ᱟᱬᱜᱳᱭᱮ ᱠᱟᱱᱟ ᱦᱮᱸᱥᱮ ᱚᱱᱟ ᱪᱟᱸᱫᱳ ᱞᱮᱠᱟ ᱜᱮᱠᱚ ᱜᱩᱞᱟᱹᱴ ᱢᱟᱱᱮ ᱪᱟᱸᱫᱳ ᱵᱚᱸᱜᱟ ᱠᱚ ᱟᱹᱜᱩ ᱟᱬᱜᱩᱭᱮ ᱠᱟᱱᱟ ᱦᱮᱸ ᱦᱮᱸ ᱥᱮ ᱟᱨ ᱪᱟᱸᱫᱳ ᱵᱚᱸᱜᱟ ᱠᱷᱚᱱ ᱫᱚ ᱦᱟᱸᱜ ᱚᱠᱚᱭ ᱦᱚᱸ ᱵᱟᱭ ᱢᱟᱨᱟᱝ ᱦᱟᱸᱜ ᱦᱮᱸᱥᱮ ᱟᱫᱚ ᱩᱱᱤ ᱜᱮ ᱪᱟᱸᱫᱳ ᱵᱚᱸᱜᱟ ᱟᱬᱜᱚ ᱞᱟᱹᱜᱤᱫ ᱛᱮ ᱚᱱᱟ ᱴᱷᱟᱶ ᱠᱚ ᱵᱮᱱᱟᱣ ᱫᱟ ᱢᱟᱱᱮ ᱚᱱᱟ ᱫᱚ ᱚᱱᱟ ᱴᱷᱟᱶ ᱨᱮ ᱪᱟᱸᱫᱳ ᱵᱚᱸᱜᱟᱼᱼ ᱯᱟᱹᱛᱤᱭᱟᱹᱣ ᱢᱮᱱᱟᱜᱼᱟ ᱟᱬᱜᱚᱱᱟᱭ ᱟᱨ ᱟᱵᱚᱣᱟᱜ ᱚᱲᱟᱜ ᱫᱩᱣᱟᱹᱨ ᱠᱚ ᱢᱤᱫ ᱵᱮᱲᱟ ᱢᱤᱫ ᱜᱷᱩᱲᱤ ᱧᱮᱞ ᱤᱫᱤ ᱛᱟᱵᱚᱱᱟᱭ ᱪᱮᱜᱠᱟ ᱢᱮᱱᱟᱜ ᱠᱟᱜ ᱠᱚᱣᱟ ᱱᱩᱠᱩ ᱦᱮᱸᱥᱮ ᱦᱚᱜᱼᱚᱭ ᱡᱟᱦᱟᱸ ᱢᱮᱜᱴᱮᱱ ᱥᱟᱹᱜᱟᱹᱭ ᱢᱮᱱᱟᱜ ᱟᱠᱟᱫᱟ ᱦᱮᱸ ᱥᱮ ᱵᱚᱸᱜᱟ ᱵᱩᱨᱩ ᱠᱚ ᱥᱟᱞᱟᱜ ᱦᱚᱸ
ᱦᱮᱸ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱟᱨ ᱥᱚᱢᱚᱭ ᱠᱚ ᱦᱟᱸᱜ ᱵᱟᱹᱭ ᱵᱟᱹᱭᱛᱮ ᱢᱩᱪᱟᱹᱫ ᱥᱮᱜ ᱜᱮ ᱪᱟᱞᱟᱜ ᱠᱟᱱ ᱛᱟᱞᱟᱝᱼᱟ ᱟᱫᱚ ᱢᱩᱪᱟᱹᱫᱼᱼ ᱢᱩᱪᱟᱹᱫ ᱨᱮ ᱢᱟ ᱟᱹᱰᱤ ᱟᱭᱢᱟ ᱥᱟᱨᱦᱟᱣ ᱟᱨ ᱟᱢ ᱥᱟᱶᱜᱟᱞᱯᱚ ᱜᱟᱞᱢᱟᱨᱟᱣ ᱠᱟᱛᱮ ᱟᱹᱰᱤ ᱱᱟᱯᱟᱭ ᱧᱚᱜ ᱵᱩᱡᱷᱟᱹᱣ ᱱᱟ ᱱᱤᱛ ᱦᱟᱹᱵᱤᱡ ᱛᱮ ᱱᱚᱜᱼᱚᱭ